ᱦᱮᱞᱳᱣ ᱦᱮᱞᱳ ᱜᱚᱝᱠ ᱨᱚᱲ ᱟᱸᱡᱚᱢᱚᱜ ᱠᱟᱱᱟ ᱥᱮ ᱵᱟ
ᱦᱮᱸ ᱜᱚᱝᱠᱮ ᱟᱸᱡᱚᱢᱚᱜ ᱠᱟᱱᱟ ᱞᱟᱹᱭ ᱵᱤᱱ
ᱦᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱪᱮᱫ ᱠᱚᱵᱤᱱ ᱪᱤᱠᱟᱹ ᱵᱟᱲᱟᱭᱮᱫ ᱛᱮ ᱛᱚᱵᱮ
ᱪᱮᱫ ᱦᱚᱸ ᱵᱟᱝᱜᱮ ᱱᱚᱜᱼᱚᱭ ᱜᱤᱛᱤᱡ ᱵᱟᱲᱟ ᱦᱩᱭ ᱞᱟᱹᱜᱤᱫ ᱡᱚᱢ ᱡᱚᱢ ᱵᱟᱲᱟ ᱠᱟᱛᱮ ᱜᱤᱛᱤᱡ ᱵᱟᱲᱟ ᱦᱩᱭᱩᱜᱼᱟ ᱟᱫᱚ ᱢᱤᱫ ᱰᱚᱰᱮᱠ ᱡᱤᱨᱟ. ᱣ ᱵᱟᱲᱟ ᱦᱩᱭᱩᱜ ᱠᱟᱱᱟ ᱡᱚᱢ ᱵᱟᱲᱟ ᱠᱟᱛᱮᱫ
ᱚ
ᱠᱮ ᱟᱵᱤᱱ ᱫᱚ
ᱦᱚᱜ ᱚᱭ ᱡᱚᱢ ᱵᱟᱲᱟ ᱠᱟᱛᱮᱜ ᱱᱚᱜᱱᱚᱭ ᱮᱯᱥ ᱠᱚᱨᱮᱱᱟᱜ ᱠᱟᱹᱢᱤ ᱵᱟᱲᱟ ᱦᱩᱭᱩᱜ ᱠᱟᱱᱟ ᱟᱨ ᱦᱮᱸ ᱱᱟᱯᱟᱭ ᱵᱟᱲᱟ ᱜᱮ ᱟᱵᱤᱱ ᱫᱚ ᱱᱟᱯᱟᱭ ᱵᱟᱲᱟ ᱜᱮ᱾ ᱚ ᱚᱲᱟᱜ ᱠᱚ ᱦᱚᱲ ᱠᱚᱫᱚ?
ᱚᱲᱟᱜ ᱦᱚᱲ ᱠᱚ ᱱᱟᱯᱟᱭ ᱵᱟᱲᱟ ᱜᱮ᱾
ᱚ
ᱟ ᱜᱚᱝᱠᱮ ᱚᱠᱟᱨᱮ ᱱᱤᱛᱚᱜ ᱫᱚ ᱟᱹᱵᱤᱱ ᱫᱚ?
ᱢᱮᱥ ᱥᱮᱫ ᱨᱮ ᱜᱚᱢᱠᱮ ᱢᱮᱥ ᱥᱮᱫ ᱨᱮ ᱢᱮᱱᱟᱜ ᱞᱤᱧᱟᱹ ᱜᱚᱝᱠᱮ ᱟᱨ ᱟᱹᱵᱤᱱ ᱫᱚ᱾
ᱜᱮ ᱵᱟᱵᱤᱱ ᱜᱮ ᱟᱯᱮᱥᱮᱱ ᱜᱮ ᱵᱷᱟᱹᱜᱤ ᱢᱮᱥ ᱨᱮ ᱢᱮᱱᱟᱜ ᱵᱤᱱᱟ ᱵᱟᱡᱟᱨ ᱫᱤᱥᱚᱢ
ᱦᱮᱞᱳ ᱜᱚᱝᱠᱮ
ᱞᱟᱹᱭ ᱫᱟᱞᱤᱧ ᱵᱟᱵᱵᱤᱱ ᱟᱸᱡᱚᱢ ᱧᱟᱢ ᱫᱟ ᱥᱮ ᱪᱮᱫ
ᱦᱮᱸ ᱜᱚᱝᱠᱮ ᱟᱸᱡᱚᱢ
ᱮ ᱚᱞ ᱛᱟᱦᱞᱮ ᱜᱚᱝᱠᱮ ᱟ ᱦᱚᱞᱟ ᱜᱮ ᱛᱚ ᱦᱩᱞ ᱢᱟᱦᱟ ᱯᱟᱨᱚᱢᱱᱟ ᱪᱮᱫᱠᱟ ᱯᱮ ᱢᱟᱱᱟᱣ ᱵᱟᱲᱟ ᱜᱚᱫ ᱠᱮᱫᱟ ᱟᱹᱛᱩ ᱫᱤᱥᱚᱢ ᱠᱚᱨᱮ ᱛᱚᱵᱮ
ᱦᱮᱸ ᱜᱚᱝᱠᱮ ᱢᱚᱴᱟᱢᱩᱴᱤ ᱵᱷᱟᱹᱜᱤ ᱜᱮᱞᱮ ᱢᱟᱱᱟᱣ ᱵᱟᱲᱟ ᱠᱮᱜᱼᱟ, ᱟᱹᱛᱩ ᱫᱤᱥᱚᱢ ᱠᱚᱨᱮ ᱟᱨ ᱛᱩᱢᱫᱟᱜ ᱴᱟᱢᱟᱠ ᱠᱟᱛᱮ ᱫᱚᱢᱮᱞ ᱫᱚᱢᱮᱞ ᱦᱚᱲ ᱜᱮ ᱠᱚ ᱡᱟᱣᱨᱟ ᱞᱮᱱᱟ
ᱚ ᱜᱚᱝᱠᱮ ᱟᱞᱮ ᱦᱚᱸ ᱜᱚᱝᱠᱮ ᱠᱚᱞᱮᱡᱽ ᱠᱚᱨᱮ ᱢᱟᱱᱟᱣ ᱵᱟᱲᱟ ᱦᱳᱭᱱᱟ ᱢᱮᱥ ᱠᱚᱨᱮ ᱯᱩᱭᱞᱩ ᱞᱮ ᱢᱟᱱᱟᱣ ᱵᱟᱲᱟ ᱠᱮᱫᱟ ᱛᱟᱯᱚᱨᱮ ᱠᱚᱞᱮᱡᱽ ᱠᱚᱨᱮ ᱦᱮᱸ ᱜᱚᱝᱠᱮ ᱛᱟᱦᱞᱮ ᱦᱩᱞ ᱢᱟᱦᱟ ᱫᱚ ᱪᱮᱫᱟᱜ ᱵᱚᱱ ᱢᱟᱱᱟᱣᱟ ᱞᱟᱹᱭ ᱵᱤᱱ ᱥᱮ ᱠᱟᱹᱡ
ᱜᱚᱝᱠᱮ ᱦᱩᱞ ᱢᱟᱦᱟ ᱫᱚ ᱠᱟᱨᱚᱱ ᱯᱟᱹᱦᱤᱞ ᱡᱟᱸᱦᱟ ᱦᱟᱯᱲᱟᱢ ᱠᱚ ᱠᱚ ᱛᱟᱦᱮᱸ ᱠᱟᱱᱟ, ᱫᱤᱭᱮ ᱡᱮᱢᱚᱱ ᱟᱨ ᱵᱤᱨ ᱨᱮ ᱥᱤᱫᱩ ᱠᱟᱹᱱᱦᱩ ᱛᱤᱞᱠᱟᱹ ᱢᱟᱡᱷᱤ ᱱᱩᱠᱩ ᱡᱷᱟᱱᱚ ᱠᱚ ᱯᱷᱩᱞᱚ ᱡᱷᱟᱱᱚ᱾ ᱟᱨ ᱱᱩᱠᱩ ᱠᱚ ᱵᱤᱫᱟᱹᱞ ᱨᱮ ᱢᱟᱱ ᱱᱩᱠᱩ ᱠᱚ ᱵᱤᱫᱟᱹᱞ ᱨᱮ ᱤᱝᱨᱮᱡᱽ ᱠᱚ ᱟᱹᱰᱤ ᱢᱟᱱᱮ ᱟᱵᱚ ᱥᱟᱱᱛᱟᱲ ᱦᱚᱯᱚᱱ ᱠᱚ ᱪᱮᱛᱟᱱ ᱨᱮ ᱟᱹᱰᱤ ᱠᱚ ᱱᱟᱦᱟᱪᱟᱨᱮᱫ ᱛᱟᱦᱮᱸᱫ᱾ ᱟᱫᱚ ᱠᱷᱟᱡ
ᱦᱮᱸ ᱦᱮᱸ ᱦᱮᱸ ᱜᱚᱝᱠᱮ ᱟᱹᱰᱤ ᱜᱟᱱ ᱠᱚ ᱱᱟᱦᱟᱪᱟᱨᱮᱜ ᱵᱚᱱ ᱛᱟᱦᱮᱸᱱᱟ ᱛᱚ᱾
ᱦᱮᱸ ᱟᱫᱚ ᱢᱟᱱᱮ ᱵᱟᱹᱫᱽ ᱠᱚ ᱢᱟᱱᱮ ᱵᱟᱹᱫᱽ ᱠᱚᱨᱮᱱᱟᱜ ᱠᱷᱟᱡᱽᱱᱟ ᱠᱚ ᱚᱱᱟ ᱠᱚ ᱟᱹᱰᱤ ᱵᱟᱹᱲᱛᱤ ᱵᱟᱹᱲᱛᱤ ᱠᱟᱱᱟ ᱟᱫᱚ ᱩᱱ ᱥᱚᱢᱚᱭ ᱢᱟ ᱚᱱᱠᱟ ᱚᱱᱟ ᱥᱮᱪᱮᱫ ᱛᱮ ᱵᱟᱝ ᱞᱟᱦᱟ ᱟᱠᱟᱱ ᱵᱟᱝ ᱞᱟᱦᱟ ᱦᱩᱭᱟ ᱠᱟᱱᱟ ᱛᱚ?
ᱦᱮᱸ ᱜᱚᱝᱠᱮ ᱩᱱ ᱥᱚᱢᱚᱭ ᱢᱟ ᱥᱮᱪᱮᱫ ᱠᱚ ᱢᱟ ᱵᱟᱝ ᱞᱟᱦᱟ ᱛᱟᱸᱦᱮ ᱠᱟᱱᱟ, ᱟᱨ ᱟᱫᱚ ᱩᱱ ᱥᱚᱢᱚᱭ ᱢᱟ ᱞᱟᱹᱭ ᱞᱮᱠᱷᱟᱱ ᱢᱩᱨᱩᱠ ᱜᱮᱵᱚ ᱛᱟᱦᱮᱸᱠᱟᱱᱟ ᱥᱟᱱᱟᱢ ᱦᱚᱲ ᱜᱮ᱾ ᱟᱵᱚᱨᱤᱱ ᱡᱟᱦᱟᱸᱭ ᱦᱟᱲᱟᱢ ᱦᱟᱯᱲᱟᱢ ᱠᱚ ᱠᱚ ᱛᱟᱦᱮᱸ ᱠᱟᱱᱟ ᱩᱱᱠᱩ ᱢᱟ ᱢᱩᱨᱩᱠ ᱧᱚᱜ ᱜᱮ ᱠᱚ ᱛᱟᱦᱮᱸ ᱠᱟᱱᱟ᱾
ᱚᱱᱟ
ᱜᱚᱝᱠᱮ ᱪᱮᱫ ᱵᱤᱱ ᱞᱟᱹᱭ ᱛᱟᱦᱮᱸᱫ? ᱵᱟᱝ ᱟᱸᱡᱚᱢ ᱴᱷᱤᱠᱟᱹ ᱞᱮᱱ ᱛᱟᱵᱤᱱᱟ᱾
ᱜᱚᱝᱠᱮ ᱞᱟᱹᱭᱮᱫ ᱛᱟᱸᱦᱮᱫ ᱞᱮ ᱚᱱᱟ ᱦᱟᱥᱟ ᱡᱚᱢᱤ ᱠᱚᱨᱮᱱᱟᱜ ᱡᱟᱦᱟᱸ ᱠᱷᱟᱡᱽᱱᱟ ᱠᱚ ᱚᱱᱟ ᱠᱚ ᱮᱢ ᱢᱟᱱᱮ ᱤᱝᱨᱮᱡᱽ ᱠᱚ ᱟᱹᱰᱤ ᱵᱟᱹᱲᱛᱤ ᱵᱟᱹᱲᱛᱤ ᱠᱚ ᱠᱷᱟᱡᱽᱱᱟ ᱠᱚ ᱦᱟᱛᱟᱣᱮᱫ ᱛᱟᱦᱮᱸ ᱱᱟ ᱠᱚ᱾ ᱨᱟᱲᱟ ᱫᱩᱜ ᱠᱷᱟᱹᱛᱤᱨ ᱟᱨ ᱢᱟᱱᱮ ᱟᱵᱚ ᱥᱟᱱᱛᱟᱲ ᱦᱚᱯᱚᱱ ᱨᱮᱱ ᱛᱤᱨᱞᱟᱹ ᱥᱟᱱᱛᱟᱲ ᱦᱚᱯᱚᱱ ᱢᱟᱱᱮ ᱛᱤᱨᱞᱟᱹ ᱠᱚ ᱪᱮᱛᱟᱱ ᱨᱮ ᱟᱹᱰᱤ ᱠᱚ ᱱᱟᱦᱟᱪᱟᱨᱮᱫ ᱛᱟᱦᱮᱸᱫ ᱚᱱᱟ ᱚᱦᱚ
ᱚ,
ᱛᱤᱨ ᱜᱮ ᱟᱢᱟᱱ ᱚᱱᱟ ᱠᱷᱟᱹᱛᱤᱨ ᱛᱮ ᱟᱵᱚᱨᱤᱱ ᱥᱤᱫᱩ ᱠᱟᱹᱱᱩ ᱡᱟᱦᱟᱸᱭ ᱠᱤᱱ ᱛᱟᱦᱮᱸ ᱠᱟᱱᱟ,
ᱦᱮᱸ,
ᱟᱨ ᱩᱱᱠᱤᱱ ᱟᱹᱭᱩᱨ ᱛᱮ ᱱᱚᱣᱟ ᱟᱨ ᱛᱤᱨᱤᱥᱮ ᱡᱩᱱ ᱢᱟᱱᱮ ᱛᱤᱨᱤᱥᱮ ᱡᱩᱱ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱨᱮ ᱚᱱᱟ ᱦᱩᱞ ᱫᱚ ᱦᱩᱭ ᱞᱮᱱᱟ᱾
ᱦᱮᱸ, ᱜᱚᱝᱠᱮ ᱛᱟᱦᱞᱮ ᱚᱱᱟ ᱦᱩᱞ ᱨᱮ ᱫᱚ ᱥᱟᱱᱟᱢ ᱦᱚᱲ ᱜᱮ ᱛᱚ ᱤᱧ ᱢᱟ ᱡᱮᱦᱮᱛᱩᱧ ᱯᱟᱲᱦᱟᱣ ᱠᱟᱜ ᱜᱮᱭᱟ, ᱡᱮ ᱟᱹᱰᱤ ᱟᱭᱢᱟ ᱦᱚᱲ ᱜᱮ ᱠᱚ ᱡᱟᱣᱨᱟ ᱞᱮᱱᱟ ᱥᱤᱫᱩ ᱠᱟᱹᱱᱩᱣᱟᱜ ᱡᱟᱦᱟᱸ ᱥᱟᱨᱡᱚᱢ ᱜᱤᱨᱟᱹ ᱛᱮ,
ᱟᱫᱚ ᱚᱱᱟ ᱦᱩᱞ ᱨᱮ ᱢᱟ ᱫᱩᱠ ᱥᱟᱦᱟᱨ ᱠᱮ ᱥᱟᱥᱮ ᱥᱮ ᱟᱭᱢᱟ ᱦᱚᱲ ᱠᱚ ᱠᱚ ᱜᱚᱡ ᱠᱟᱱ ᱛᱟᱵᱚᱱ ᱜᱮᱭᱟ ᱦᱮᱸ ᱥᱮ ᱵᱟᱝ?
ᱡᱤᱣᱤ ᱠᱚ ᱟᱞᱟᱭ ᱠᱟᱜᱼᱟ᱾ ᱱᱚᱣᱟ ᱟᱵᱚᱣᱟᱜ ᱦᱚᱠ ᱟᱹᱭᱫᱟᱹᱨ ᱧᱟᱢ ᱞᱟᱹᱜᱤᱫ ᱡᱮᱢᱚᱱ ᱠᱷᱟᱡᱽᱱᱟ ᱠᱚ ᱵᱟᱝ ᱮᱢ ᱦᱩᱭᱩᱜ ᱛᱟᱵᱚᱱ ᱢᱟ ᱵᱟᱹᱲᱛᱤ, ᱟᱨ ᱟᱭᱢᱟ ᱡᱤᱱᱤᱥ ᱠᱚᱜᱮ ᱚᱱᱠᱟ ᱢᱮᱱᱟᱜ ᱟᱠᱟᱜᱟ ᱥᱮ ᱜᱚᱝᱠᱮ?
ᱦᱮᱸ ᱜᱚᱝᱠᱮ ᱟᱹᱰᱤ ᱜᱟᱱ ᱟᱹᱰᱤ ᱜᱟᱱ ᱢᱟᱹᱱᱢᱤ ᱟᱹᱰᱤ ᱜᱟᱱ ᱜᱮ ᱵᱚᱱ ᱟᱵᱚ ᱢᱟᱦᱞᱮ ᱢᱮᱱᱟᱜ ᱠᱚᱣᱟ ᱢᱩᱸᱰᱟᱹ ᱱᱩᱠᱩ ᱠᱚᱦᱚᱸ ᱱᱚᱣᱟ ᱦᱩᱞ ᱥᱟᱹᱭ ᱨᱮ ᱥᱮᱞᱮᱫ ᱠᱚ ᱛᱟᱦᱮᱸ ᱠᱟᱱᱟ᱾
ᱦᱮᱸ ᱜᱚᱝᱠᱮ᱾
ᱟᱫᱚ ᱜᱚᱝᱠᱮ ᱟᱯᱮ ᱫᱚ ᱦᱩᱹᱞ ᱢᱟᱦᱟ ᱫᱚ ᱛᱩᱢᱫᱟᱜ ᱴᱟᱢᱟᱠ ᱟᱛᱮᱫ ᱥᱮ ᱮᱢᱱᱤ ᱱᱚᱝᱠᱟ ᱚᱱᱩᱥᱴᱷᱟᱱ
ᱟᱫᱚ ᱠᱚᱞᱮᱡᱽ ᱨᱮᱫᱚ ᱚ ᱪᱮᱫ ᱞᱮᱠᱟ ᱞᱤᱧ ᱞᱟᱹᱭᱼᱟ, ᱢᱮᱥ ᱥᱮᱫ ᱨᱮ ᱫᱚ ᱮᱢ ᱱᱤ ᱜᱮ ᱡᱟᱸᱦᱟ ᱵᱚᱸᱜᱟ ᱵᱩᱨᱩ ᱥᱩᱫᱩ ᱜᱮ ᱟᱨ ᱠᱚᱞᱮᱡᱽ ᱥᱮᱱ ᱨᱮᱦᱚᱸ ᱚᱱᱠᱟ ᱢᱟ ᱟᱞᱮ ᱫᱚ ᱩᱱᱟᱹᱜ ᱢᱟᱱᱮ ᱵᱟᱝ ᱞᱮ ᱢᱟᱱᱟᱣ ᱞᱮᱠᱟ, ᱢᱟᱱᱮ ᱥᱩᱫᱩ ᱵᱚᱸᱜᱟᱼᱵᱩᱨᱩ ᱠᱟᱛᱮᱫ ᱜᱮ ᱟᱨ ᱠᱷᱟᱴᱚ ᱢᱟᱪᱷᱟ ᱛᱮ ᱠᱩᱫᱩᱢ ᱠᱟᱹᱦᱱᱤ ᱠᱚ, ᱟᱸᱻ ᱠᱚ ᱤᱫᱤ ᱠᱟᱛᱮ ᱢᱟᱱᱮ ᱦᱩᱞ ᱢᱟᱦᱟ ᱠᱚ ᱤᱫᱤ ᱠᱟᱛᱮ ᱠᱚ ᱢᱮᱱ ᱵᱟᱲᱟᱭ ᱜᱮᱭᱟ ᱛᱚ᱾ ᱥᱟᱱᱟᱢ ᱠᱚᱜᱮ ᱠᱚ ᱢᱮ ᱢᱮᱱ ᱵᱟᱲᱟᱭᱟ ᱢᱟᱪᱮᱫ ᱜᱚᱝᱠᱮ ᱠᱚ ᱫᱟᱢᱟᱱ ᱫᱟᱢᱟᱱ ᱠᱟᱛᱷᱟ ᱠᱚ ᱦᱩᱹᱞ ᱢᱟᱦᱟ ᱨᱮᱱᱟᱜ ᱠᱚ ᱢᱮᱱ ᱵᱟᱲᱟᱭᱟ, ᱟᱨ ᱚᱸᱠᱟ ᱛᱩᱢᱫᱟᱜ ᱴᱟᱢᱟᱠ ᱟᱛᱮ ᱫᱚ ᱵᱟᱝᱼᱟ᱾ ᱟᱻᱜᱚᱝᱠᱮ ᱛᱟᱦᱮᱞᱮ ᱫᱚ ᱟᱯᱮ ᱫᱚ ᱛᱩᱢᱫᱟᱜ ᱴᱟᱢᱟᱠ ᱠᱚ ᱟᱛᱮ, ᱯᱮ ᱮᱸᱦ ᱛᱟᱦᱮᱞᱮ ᱯᱮ ᱢᱟᱱᱟᱣ ᱜᱚᱫ ᱠᱮᱫ ᱛᱟᱵᱚᱱᱟ!
ᱦᱮᱸ ᱜᱚᱝᱠᱮ ᱟᱞᱮ ᱥᱮᱱ, ᱦᱮᱸ ᱜᱚᱝᱠᱮ ᱟᱞᱮ ᱥᱮᱱ ᱫᱚ ᱛᱩᱢᱫᱟᱜ ᱴᱟᱢᱟᱠ ᱟᱛᱮ ᱟᱵᱚᱣᱟᱜ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱛᱤᱱᱟᱹᱜ ᱞᱟᱭᱼᱞᱟᱠᱪᱟᱨ ᱠᱚ ᱢᱮᱱᱟᱜ ᱟᱠᱟᱫᱟ ᱟᱞᱮ ᱥᱮᱱ ᱫᱚ ᱚᱜ ᱫᱚᱢᱮ ᱠᱚ ᱢᱟᱱᱟᱣᱟ, ᱛᱩᱢᱫᱟᱜ ᱴᱟᱢᱟᱠ ᱟᱛᱮ ᱵᱟᱝ ᱢᱟ ᱡᱟᱦᱟᱸᱱᱟᱜ ᱦᱚᱭ ᱛᱚ‌ ᱚᱱᱠᱟᱱ, ᱵᱚᱸᱜᱟ ᱵᱩᱨᱩᱠ- ᱠᱚ ᱡᱩᱫᱤ ᱛᱟᱦᱮᱸᱱᱟ ᱟᱹᱰᱤ ᱜᱟᱱ ᱦᱚᱲ ᱫᱚᱢᱮᱞ ᱫᱚᱢᱮᱞ ᱠᱚ ᱡᱟᱣᱨᱟᱜᱼᱟ᱾
ᱦᱩᱸᱻᱜᱚᱝᱠᱮ,
ᱦᱟᱫᱚ ᱚᱱᱟ ᱦᱩᱹᱞ ᱵᱟᱝ ᱦᱩᱭ ᱞᱮᱱ ᱠᱷᱟᱝ ᱫᱚ ᱱᱩᱱᱟᱹᱜ ᱦᱚᱠ ᱟᱹᱭᱫᱟᱹᱨ ᱫᱚ ᱯᱟᱪᱮᱜ ᱵᱟᱵᱚᱱ ᱧᱟᱢ ᱠᱮᱭᱟ ᱥᱮ ᱪᱮᱫ?
ᱜᱚᱝᱠᱮ ᱱᱤᱛᱚᱜ ᱦᱚᱸ ᱡᱟᱹᱱᱤᱡ ᱟᱵᱚ ᱫᱚ ᱡᱟᱦᱟᱸᱭ ᱪᱷᱟᱹᱛᱤᱠ ᱠᱚ ᱢᱮᱱᱟᱜ ᱠᱚᱣᱟ ᱡᱮᱢᱚᱱ ᱩᱱᱠᱩ ᱫᱤᱠᱩ ᱠᱚ ᱟᱹᱰᱤ ᱠᱚ ᱪᱷᱤ‌ ᱛᱷᱩ ᱟᱵᱚᱱ ᱜᱮ
ᱦᱮᱸ ᱚᱱᱟ ᱢᱟ ᱧᱮᱞᱚᱜ ᱠᱟᱱ ᱜᱮᱭᱟ ᱡᱮ ᱦᱮᱛᱩ ᱟᱵᱚ ᱫᱚ ᱚᱻᱵᱟᱠᱚ ᱢᱮᱱ ᱟᱠᱟᱫᱟ ᱡᱮ, ᱟᱵᱚ ᱫᱚ ᱰᱟᱺᱜᱽᱨᱤ ᱡᱤᱞ ᱡᱚᱢ ᱦᱚᱲ ᱥᱮ ᱟᱵᱚ ᱫᱚᱞ ᱠᱟᱰᱟ ᱰᱟᱺᱜᱽᱨᱤ ᱵᱚᱱ ᱵᱚᱸᱜᱟ ᱠᱚᱣᱟ, ᱥᱮᱭᱟ ᱡᱤᱞ ᱡᱟᱝ ᱡᱚᱞ ᱦᱚᱲ ᱟᱵᱚ ᱫᱚ ᱢᱮᱱ ᱠᱟᱛᱷᱟ ᱛᱮᱫᱚ ᱚᱠᱟᱛᱮᱫ ᱠᱚ ᱟᱹᱲᱤᱥᱚᱜᱼᱟ ᱡᱮ ᱟᱵᱚ ᱫᱚ ᱚᱱᱠᱟᱱ ᱦᱚᱲ, ᱢᱮᱱᱠᱷᱟᱱ ᱚᱱᱟ ᱫᱚ ᱟᱵᱷᱚᱣᱟᱜ ᱞᱟᱠᱪᱟᱨ ᱨᱮᱱᱟᱜ ᱡᱤᱱᱤᱥ ᱠᱟᱱᱟ᱾ ᱚᱱᱟ ᱫᱚᱵᱚ ᱚᱠᱟ ᱠᱟᱜᱼᱟ, ᱦᱮᱸ ᱜᱚᱝᱠᱮ? ᱟᱨ ᱪᱷᱟᱹᱛᱤᱠ ᱠᱚᱣᱟᱜ ᱦᱚᱸᱛᱚ ᱚᱸᱠᱟ ᱜᱮ ᱞᱟᱠᱪᱟᱨ ᱠᱚᱢᱟ ᱟᱭᱢᱟ ᱜᱮ ᱢᱮᱱᱟᱜ ᱟᱠᱟᱫ, ᱥᱮ ᱢᱩᱥᱞᱟᱹ ᱠᱚᱣᱟᱜ ᱦᱚᱸ ᱟᱭᱢᱟ ᱜᱮ ᱞᱟᱠᱪᱟᱨ ᱠᱚ ᱢᱮᱱᱟᱜ ᱟᱠᱟᱜ᱾ ᱚᱱᱟᱦ ᱠᱚᱛᱮ‌ ᱢᱟ ᱟᱹᱰᱤ ‌ᱜᱮ ᱟᱭᱢᱟ ᱜᱮ ᱡᱤᱱᱤᱥ ᱧᱮᱞ ᱧᱟᱢᱚᱜᱼᱟ, ᱦᱮᱸ ᱥᱮ ᱵᱟᱝᱼᱟ ᱜᱚᱝᱠᱮ ᱞᱟᱹᱭ ᱵᱤᱱ ᱥᱮ?
ᱦᱮᱸ ᱜᱚᱝᱠᱮ ᱚᱱᱟ ᱢᱟ ᱟᱹᱰᱤ ᱫᱟᱢᱟᱱ ᱠᱟᱛᱷᱟ
ᱦᱮᱸ ᱻ
ᱜᱚᱝᱠᱮ ᱱᱚᱣᱟ ᱰᱟᱺᱜᱽᱨᱤ ᱜᱚᱡ ᱠᱟᱛᱷᱟ ᱠᱚ ᱵᱤᱱ ᱞᱟᱹᱭ ᱠᱮᱜᱼᱟ, ᱮᱱᱛᱟᱱ ᱢᱟ ᱰᱟᱺᱜᱽᱨᱤ ᱠᱚ ᱡᱚᱢ ᱠᱚ ᱵᱚᱱ ᱫᱚ ᱟᱠᱟᱜᱼᱟ, ᱢᱟᱱᱮ ᱰᱟᱺᱜᱽᱨᱤ ᱟᱹᱠ ᱨᱤᱧ ᱠᱚ ᱵᱚᱸᱫᱚ ᱟᱠᱟᱜᱼᱟ, ᱟᱫᱚ ᱟᱨᱳ ᱡᱟᱦᱟᱸᱱ ᱠᱚᱣᱟᱜ ᱦᱮᱸ ᱜᱚᱝᱠᱮ ᱟᱫᱚ ᱚᱱᱟ ᱜᱤᱧ ᱞᱟᱹᱭᱮᱼᱟ, ᱡᱩᱫᱤ ᱱᱚᱜ ᱱᱚᱝᱠᱟ ᱟᱵᱚ ᱥᱟᱱᱛᱟᱲ ᱥᱚᱢᱟᱡᱽ ᱨᱮᱢᱟᱜ ᱵᱤᱥᱤᱨ ᱵᱷᱟᱜᱽ ᱜᱮ ᱰᱟᱺᱜᱽᱨᱤ ᱟᱵᱚ ᱫᱚ ᱢᱟᱱᱮᱜ ᱪᱟᱥ ᱵᱤᱫᱟᱹᱞ ᱜᱮ ᱵᱚᱱ ᱦᱟᱛᱟᱣ ᱠᱚᱣᱟ ᱟᱨᱚᱜ ᱠᱟ ᱪᱟᱥ ᱠᱚ ᱨᱟᱠᱟᱵ ᱪᱟᱵᱟ ᱞᱮᱱ ᱠᱷᱟᱱ ᱵᱚᱱ ᱟᱹᱠᱷᱨᱤᱧ ᱠᱚᱣᱟ ᱟᱫᱚᱡ- ᱟᱫᱚ ᱪᱤᱠᱟᱹ ᱛᱮᱫᱚ ᱛᱚᱵᱮ ᱱᱚᱝᱠᱟ ᱫᱚ ᱪᱟᱥ ᱠᱚᱫᱚ ᱵᱚ ᱨᱟᱠᱟᱵᱟ?
ᱜᱚᱝᱠᱮ ᱚᱱᱟ ᱢᱟ ᱟᱹᱞᱤᱧ ᱢᱟ ᱵᱟᱹᱞᱤᱧ ᱢᱮᱱ ᱫᱟᱲᱮᱭᱟᱜ ᱠᱟᱱᱟ, ᱢᱮᱸᱠᱷᱟᱱ ᱱᱮᱛᱟᱨ ᱨᱟᱜ ᱡᱩᱜᱽ ᱵᱚᱫᱚᱞ ᱤᱫᱤᱜ ᱠᱟᱱᱛᱮ ᱱᱚᱝᱠᱟ ᱫᱤᱱ ᱠᱚᱦᱚᱸ ᱥᱮᱴᱮᱨᱟᱵᱚᱱ ᱠᱟᱱᱟ, ᱚᱱᱟᱦᱚᱸ ᱵᱟᱝᱵᱚ ᱵᱩᱡ ᱫᱟᱲᱮᱭᱟᱜ ᱠᱟᱱᱟ, ᱚᱠᱟ ᱡᱟᱭᱜᱟ ᱨᱮ ᱟᱵᱚ ᱵᱚ ᱥᱮᱴᱮᱨᱚᱜ ᱚᱱᱟᱼᱟᱱᱟ ᱦᱚᱸ ᱢᱮᱫ ᱛᱮᱦᱚᱸ ᱵᱟᱵᱚ ᱵᱩᱡᱷ
ᱦᱮᱸ ᱜᱚᱝᱠᱮ ᱟᱫᱚ
ᱦᱮᱸ ᱜᱚᱝᱠᱮ ᱪᱮᱫ ᱮᱢ ᱞᱟᱹᱭᱮᱫ ᱛᱟᱦᱮᱸᱫ?
ᱜᱚᱝᱠᱮ ᱞᱟᱹᱭᱮᱫ ᱛᱟᱦᱮᱸ ᱤᱧ ᱟᱨ ᱡᱮᱢᱚᱱ ᱟᱭᱢᱟ ᱡᱤᱱᱤᱥ ᱨᱮᱜᱮ ᱟᱵᱚ ᱫᱚ ᱢᱟᱱᱮᱜ ᱵᱟᱠᱚ ᱞᱟᱹᱭᱟ, ᱮᱸᱻ ᱯᱩᱧ ᱪᱤᱛᱚ ᱡᱤᱱᱤᱥ ᱡᱮᱢᱚᱱ ᱟᱭᱢᱟ ᱡᱤᱱᱤᱥ ᱨᱮᱜᱮ ᱵᱚᱜ ᱠᱷᱟᱴᱚᱜ ᱠᱟᱱᱟ, ᱵᱮᱥᱛᱮ ᱚᱱᱟ ᱡᱤᱱᱤᱥ ᱠᱚ ᱵᱟᱵᱚᱱ ᱤᱭᱟᱹ ᱫᱟᱲᱮᱭᱟᱜ ᱠᱟᱱᱟ, ᱡᱮᱢᱚᱱ ᱥᱟᱨᱤ ᱠᱟᱛᱷᱟ ᱢᱮᱱ ᱛᱤ ᱟᱹᱧ ᱵᱚᱞᱮ ᱫᱚ ᱟᱵᱚ ᱫᱚ ᱦᱩᱞ ᱦᱩᱭ ᱠᱟᱱ ᱨᱮᱦᱚᱸ, ᱚᱱᱟ ᱦᱩᱞ ᱴᱟᱜ ᱫᱚ ᱵᱷᱟᱹᱜᱤ ᱴᱤᱠ ᱫᱚ ᱵᱟᱝ ᱦᱩᱭ ᱠᱟᱱ ᱞᱮᱠᱟ ᱜᱮ᱾ ᱚᱱᱟ ᱫᱚ ᱤᱝᱨᱮᱡᱽ ᱠᱚ ᱞᱟᱜᱟᱜ ᱞᱟᱹᱜᱤᱫ ᱢᱮᱱᱠᱷᱟᱱ ᱟᱵᱚ ᱫᱚ ᱱᱤᱛ ᱦᱚᱸ ᱪᱷᱟᱛᱤᱠ ᱠᱚᱴᱷᱮᱱ ᱫᱚ ᱥᱟᱹᱭ ᱚᱱᱟ ᱡᱟᱭᱜᱟ ᱨᱮᱜᱮ ᱢᱮᱱᱟᱜ ᱵᱚᱱᱟ᱾ ᱥᱮᱭ ᱚᱱᱟ ᱤᱝᱨᱮᱡᱽ ᱠᱚ ᱞᱮᱠᱟᱜᱮ ᱠᱩᱞ ᱥᱮ ᱥᱟᱥᱮᱛ ᱞᱮᱠᱟ ᱵᱚ ᱧᱟᱢᱮᱜ ᱜᱮᱭᱟ᱾ ᱦᱮᱸ ᱥᱮ ᱵᱟᱝᱼᱟ?
ᱦᱮᱸ ᱜᱳᱢ ᱟᱫᱚ ᱚᱱᱟᱜᱮᱞᱮ ᱞᱟᱹᱭᱮ ᱛᱟᱦᱮᱱ ᱛᱟᱦᱞᱮ ᱪᱤᱠᱟᱹᱛᱮ ᱢᱟᱱᱮ ᱟᱵᱚ ᱥᱟᱱᱛᱟᱲ ᱥᱚᱢᱟᱡᱽ ᱫᱚᱵᱚᱱ ᱞᱟᱦᱟ ᱤᱫᱤ ᱫᱟᱲᱮᱭᱟᱜᱼᱟ? ᱞᱮᱥᱮᱜ ᱡᱮᱦᱮᱛᱩ ᱱᱤᱛᱚᱜ ᱢᱟ ᱥᱮᱪᱮᱫ ᱵᱤᱫᱟᱹᱞ ᱠᱟᱱᱟ ᱞᱟᱹᱲᱦᱟᱹᱭ ᱢᱟ ᱵᱟᱝ ᱜᱟᱱᱚᱜ ᱛᱟᱵᱚᱱᱟ᱾
ᱦᱮᱸ ᱜᱚᱢᱠᱮ ᱟᱫᱚ ᱱᱮᱛᱟᱨ ᱫᱚ ᱵᱟᱠᱚ ᱞᱟᱹᱭ ᱠᱟᱫᱟ᱾ ᱩᱱ ᱥᱚᱢᱚᱭ ᱫᱚ ᱟᱸᱜᱼᱥᱟᱨ ᱠᱟᱹᱯᱤ ᱛᱮ ᱟᱨ ᱱᱤᱛᱚᱜ ᱫᱚ ᱠᱚᱸᱜ ᱠᱚᱞᱚᱢ ᱨᱮᱱᱟᱜ ᱠᱟᱹᱞᱤ ᱛᱮ ᱟᱵᱚ ᱚᱱᱟ ᱥᱮᱪᱮᱫ ᱠᱟᱛᱮ ᱞᱟᱦᱟ ᱠᱟᱛᱮ ᱚᱱᱟ ᱢᱟᱱᱮ ᱞᱟᱹᱲᱦᱟᱹᱭ ᱦᱩᱭᱩᱜ ᱛᱟᱵᱚᱱᱟ ᱡᱮᱢᱚᱱ ᱯᱩᱭᱞᱚ ᱫᱚ ᱥᱤᱫᱩ ᱠᱟᱹᱱᱦᱩ ᱵᱤᱨᱤᱥᱟᱹ ᱢᱩᱱᱰᱟᱹ ᱟᱭᱢᱟ ᱦᱩᱞᱜᱟᱹᱨᱭᱟᱹ ᱠᱚ ᱟᱵᱚᱨᱮᱱ ᱦᱟᱯᱲᱟᱢ ᱠᱚ ᱡᱟᱦᱟᱸᱭ ᱦᱩᱞᱜᱟᱹᱨᱭᱟᱹ ᱢᱟᱱᱮ ᱚᱱᱟ ᱡᱟᱦᱟᱸ ᱫᱤᱱᱨᱮ ᱛᱟᱦᱮᱸ ᱠᱟᱱ,
ᱟᱨ ᱱᱮᱛᱟᱨ ᱫᱚ ᱟᱵᱚ ᱠᱚ ᱚᱱᱟ ᱥᱮᱪᱮᱫ ᱰᱟᱦᱟᱨ ᱛᱮ ᱢᱟᱲᱟᱝ ᱠᱟᱛᱮ ᱚᱱᱠᱟᱱᱟᱜ ᱦᱩᱞ ᱢᱟᱱᱮᱜ ᱱᱚᱱᱚᱞ ᱨᱮᱱᱟᱜ ᱠᱟᱹᱞᱤᱛᱮ ᱚᱱᱟ ᱦᱩᱞ ᱫᱚᱵᱚ ᱠᱚᱨᱟᱣᱟ ᱛᱚᱵᱮ ᱱᱟᱹᱭᱼᱡᱮ ᱵᱚᱫᱚᱞᱚᱜᱼᱟ᱾
ᱦᱮᱸ ᱜᱚᱝᱠᱮ ᱟᱹᱰᱤ ᱟᱭᱢᱟ ᱠᱟᱛᱷᱟᱢ ᱞᱟᱹᱭ ᱠᱮᱜᱼᱟ ᱜᱚᱢᱠᱮ ᱱᱚᱣᱟ ᱠᱚᱞᱚᱢ ᱨᱮᱱᱟᱜ ᱠᱟᱞᱤᱛᱮ ᱡᱟᱦᱟᱸ ᱥᱮᱪᱮᱜ ᱠᱟᱛᱷᱟ ᱵᱤᱱ ᱞᱟᱹᱭ ᱠᱮᱜᱼᱟ,
ᱦᱮᱸ
ᱜᱚᱢᱠᱮ ᱚᱱᱟ ᱫᱚ ᱱᱮᱛᱟᱨ ᱧᱮᱞᱚᱜ ᱠᱟᱱᱟ ᱢᱟᱱᱮ ᱦᱮᱸ ᱡᱟᱹᱥᱛᱤ ᱚᱨᱠᱮᱥᱴᱨᱟ ᱯᱨᱳᱜᱨᱟᱢ ᱠᱚ ᱢᱟᱱᱮ ᱚᱱᱟ ᱰᱤᱡᱮ ᱰᱟᱵᱩᱸ ᱠᱷᱟᱹᱛᱤᱨ ᱜᱮ ᱟᱵ ᱦᱮᱸ ᱢᱟᱹᱭ ᱵᱟᱹᱵᱩ ᱛᱟᱠᱚ ᱟᱵᱚ ᱱᱚᱣᱟ ᱚᱞᱪᱤᱠᱤ ᱛᱮ ᱵᱟᱝᱠᱚ ᱚᱞᱚᱜ ᱯᱟᱲᱦᱟᱜ ᱠᱟᱱᱛᱮ ᱟᱹᱰᱤᱜᱟᱱ ᱠᱚ ᱵᱟᱹᱲᱤᱡᱚᱜ
ᱟᱨ ᱚᱱᱟ ᱠᱚᱛᱮᱢᱟ ᱟᱹᱰᱤᱜᱮ ᱟᱭᱢᱟ ᱜᱮᱠᱚ ᱵᱟᱹᱲᱤᱡᱚᱜ ᱠᱟᱱ ᱜᱮᱭᱟ᱾ ᱟᱨ ᱚᱞᱚᱜ ᱯᱟᱲᱦᱟᱜ ᱠᱚᱦᱚᱸ ᱢᱚᱸᱡᱽ ᱛᱮ ᱵᱟᱝᱠᱚ ᱚᱞᱚᱜ ᱯᱟᱲᱦᱟᱜ ᱠᱟᱱ ᱛᱟᱵᱚᱱᱟ ᱢᱟᱹᱭ ᱵᱟᱹᱵᱩ ᱛᱟᱠᱚ ᱠᱚ᱾ ᱟᱨ ᱧᱮᱞᱚᱜ ᱠᱟᱱᱟ ᱡᱮ ᱥᱤᱠ ᱥᱤᱠᱷᱱᱟᱹᱛ ᱨᱮᱱᱟᱜ ᱰᱟᱦᱟᱨ ᱛᱮᱫᱚ ᱟᱹᱰᱤ ᱠᱚᱢ ᱜᱮᱵᱚ ᱥᱤᱠᱷᱱᱟᱹᱛᱚᱜ ᱠᱟᱱᱟ᱾ ᱦᱮᱸ ᱥᱮ ᱵᱟᱝᱼᱟ ᱜᱚᱝᱠᱮ ᱞᱟᱹᱭ ᱵᱤᱱ ᱥᱮ?
ᱦᱮᱸ ᱜᱚᱢᱠᱮ
ᱚᱠᱟᱨᱮ ᱰᱤᱡᱮ ᱞᱟᱸᱜᱽᱲᱮ ᱚᱠᱟᱨᱮ ᱫᱚᱝ ᱞᱟᱜᱽᱲᱮ ᱥᱮ ᱚᱠᱟᱨᱮ ᱯᱟᱛᱟ ᱚᱱᱟ ᱠᱚᱜᱮ ᱠᱚ ᱯᱟᱸᱡᱟᱭᱮᱫ ᱛᱟᱵᱚᱱᱟ ᱟᱵᱚᱨᱮᱱ ᱡᱟᱦᱟᱸᱭ ᱢᱟᱹᱭ ᱵᱟᱹᱵᱩ ᱛᱟᱠᱚ ᱠᱚ ᱾ ᱩᱱᱠᱩ ᱫᱚ ᱚᱱᱟ ᱡᱟᱦᱟᱸ ᱠᱚᱞᱚᱢ ᱨᱮᱱᱟᱜ ᱠᱟᱹᱞᱤᱛᱮ ᱥᱮᱪᱮᱫ ᱨᱮᱱᱟᱜ ᱢᱟᱨᱥᱟᱞ ᱰᱟᱦᱟᱨ ᱫᱚ ᱮᱠᱫᱚᱢ ᱵᱟᱠᱚ ᱵᱩᱡᱽ ᱫᱟᱲᱮᱭᱟᱜ ᱠᱟᱱᱟ ᱡᱮ ᱥᱮᱪᱮᱫ ᱠᱟᱛᱮ ᱦᱟᱸᱜ ᱟᱵᱚ ᱫᱚ ᱦᱟᱯᱮᱱ ᱫᱤᱱ ᱡᱟᱦᱟᱱᱟᱜ ᱵᱚ ᱪᱤᱠᱟᱹ ᱫᱟᱲᱮᱭᱟᱜᱼᱟ ᱢᱮᱱ ᱛᱮ ᱥᱮ ᱡᱟᱦᱟᱱᱟᱜ ᱠᱤᱪᱷᱩ ᱠᱚ ᱵᱚᱫᱚᱞ ᱫᱟᱲᱮᱭᱟᱜᱼᱟ ᱢᱮᱱᱛᱮ
ᱦᱮᱸ ᱜᱚᱢᱠᱮ ᱞᱟᱹᱭᱮᱫ ᱛᱟᱦᱮ ᱞᱤᱧ ᱱᱚᱣᱟ ᱰᱤᱡᱮ ᱰᱟᱵᱩᱝ ᱮᱱᱮᱡ ᱫᱚᱵᱚᱱ ᱡᱩᱫᱤ ᱵᱚᱱᱫᱚ ᱠᱮᱭᱟᱵᱚᱱ ᱵᱟᱝ ᱜᱟᱱ ᱠᱚᱜ-ᱛᱮ
ᱜᱚᱢᱠᱮ ᱚᱱᱟ ᱠᱚᱢᱟ ᱟᱵᱚᱨᱮᱱ ᱜᱟᱠᱷᱩᱲᱤᱭᱟᱹ ᱠᱚᱠᱚ ᱪᱮᱥᱴᱟ ᱟᱠᱟᱫ ᱜᱮ ᱰᱤᱡᱮ ᱰᱟᱵᱩᱝ ᱞᱟᱜᱽᱲᱮ ᱠᱚ ᱡᱟᱛᱮ ᱵᱚᱱᱫᱚᱜ ᱢᱟ ᱤᱱᱟᱹᱠᱷᱟᱱ ᱥᱮᱪᱮᱫ ᱠᱚᱨᱮᱱᱟᱜ ᱢᱟᱨᱥᱟᱞ ᱰᱟᱦᱟᱨ ᱟᱨᱦᱚᱸ ᱠᱟᱹᱡ ᱵᱟᱲᱛᱤ ᱧᱚᱜ ᱥᱮᱪᱮᱫᱚᱜᱼᱟ ᱪᱮᱫᱟᱜ ᱥᱮ ᱚᱱᱟ ᱰᱤᱡᱮ ᱰᱟᱵᱩᱝ ᱞᱟᱝᱲᱮ ᱠᱚᱛᱮ ᱟᱭᱢᱟ, ᱜᱤᱫᱽᱨᱟᱹ ᱠᱚᱠᱚ ᱠᱷᱟᱨᱟᱯ ᱪᱟᱵᱟ ᱟᱠᱟᱱ ᱛᱟᱵᱚᱱᱟ ᱧᱮᱞ ᱟᱠᱟᱱᱟ ᱟᱞᱮ ᱟᱛᱩ ᱠᱚᱨᱮᱱ ᱜᱤᱫᱽᱨᱟᱹ ᱠᱚ ᱵᱮᱥᱤᱨ ᱵᱷᱟᱜᱽ ᱜᱮ ᱧᱮᱞ ᱦᱩᱭᱩᱜᱼᱟ ᱡᱩᱫᱤ ᱯᱷᱤᱯᱴᱤ ᱯᱟᱨᱥᱮᱱᱴ ᱜᱤᱫᱽᱨᱟᱹ ᱜᱮ ᱠᱚ ᱵᱮᱠᱟᱨ ᱪᱟᱵᱟ ᱟᱠᱟᱱᱟ ᱞᱮᱠᱟ ᱟᱨᱦᱚᱸ ᱚᱱᱟ ᱠᱷᱚᱱ ᱵᱟᱹᱲᱛᱤ ᱧᱮᱞ ᱞᱮᱠᱷᱟᱱ ᱫᱚ ᱜᱚᱝᱠᱮ ᱟᱯᱮ ᱥᱮᱫ ᱫᱚ ᱛᱟᱦᱚᱞᱮ ᱚᱠᱟᱞᱮᱠᱟ ᱚᱱᱠᱟ᱾ ᱵᱮᱥᱤ ᱧᱚᱜ ᱜᱮᱠᱚ ᱢᱟᱱᱟᱣ ᱜᱮᱭᱟ ᱥᱮ ᱪᱮᱫ ᱰᱤᱡᱮ ᱰᱟᱵᱩᱝ ᱞᱟᱜᱽᱲᱮ ᱫᱚ?
ᱦᱮᱸ ᱜᱚᱝᱠᱮ ᱢᱟᱱᱟᱣ ᱫᱚᱠᱚ ᱢᱟᱱᱟᱣᱟ ᱢᱟᱱᱮ ᱟᱞᱮ ᱟᱹᱛᱩ ᱠᱷᱚᱱᱟᱜ ᱤᱱᱠᱟᱹ ᱯᱚᱱᱮᱨᱳ ᱠᱤᱞᱳᱢᱤᱴᱟᱨ ᱜᱟᱱ ᱦᱩᱭᱩᱜ-ᱟ ᱵᱮᱥᱤᱨ ᱵᱷᱟᱜᱽ ᱚᱱᱛᱮ ᱨᱮ ᱡᱟᱹᱥᱛᱤ ᱠᱚ ᱢᱟᱱᱟᱣᱟ ᱢᱟᱱᱮ ᱟᱛᱳ ᱨᱮᱫᱚ ᱱᱤᱛ ᱫᱷᱟᱹᱵᱤᱡ ᱛᱮ ᱟᱹᱣᱨᱤ ᱦᱩᱭᱩᱜ-ᱟ ᱦᱟᱜ ᱰᱤᱡᱮ ᱰᱟᱵᱩᱝ ᱫᱚ ᱟᱹᱣᱨᱤ ᱚᱱᱮ ᱢᱚᱬᱮ ᱡᱟᱦᱟᱸᱭ ᱢᱟᱱᱮ ᱢᱚᱬᱮ ᱦᱚᱲ ᱠᱚ ᱢᱮᱱᱟᱜ ᱠᱚᱣᱟ ᱟᱹᱛᱩ ᱟᱹᱛᱩ ᱛᱟᱞᱟᱛᱮ ᱡᱟᱦᱟᱸ ᱠᱚ ᱥᱟᱵ ᱟᱠᱟᱱᱟ᱾
ᱦᱮᱸ
ᱟᱫᱚ ᱩᱱᱠᱩ ᱠᱚᱣᱟᱜ ᱡᱩᱨ ᱛᱮᱜᱮ ᱱᱤᱛ ᱫᱷᱟᱹᱵᱤᱡ ᱛᱮᱦᱚᱸ ᱢᱟᱱᱮ ᱰᱤᱡᱮ ᱰᱟᱵᱩᱝ ᱮᱱᱮᱡ ᱫᱚ ᱦᱟᱸᱜ ᱟᱠᱚᱣᱟᱜ ᱠᱟᱛᱷᱟ ᱛᱮᱫᱚ ᱢᱟᱱᱟ ᱜᱮᱭᱟ᱾ ᱟᱹᱛᱩ ᱠᱚᱨᱮ ᱫᱚ᱾
ᱛᱚᱵᱩᱣᱳ ᱟᱫᱚ ᱟᱠᱚ ᱟᱹᱛᱩ ᱨᱮᱱ ᱥᱮ ᱟᱵᱚ ᱟᱹᱛᱩ ᱨᱮᱢᱟ ᱵᱟᱝ ᱦᱩᱭᱩᱜ ᱠᱟᱱ ᱞᱮᱠᱟ ᱟᱵᱤᱱ ᱟᱯᱮᱭᱟᱜ ᱟᱹᱛᱩ ᱨᱮᱢᱟ ᱵᱟᱝ ᱦᱩᱭᱩᱜ ᱠᱟᱱ ᱞᱮᱠᱟ ᱢᱮᱱᱠᱷᱟᱱ ᱮᱴᱟᱜ ᱟᱹᱛᱩ ᱛᱟ. ᱣ ᱨᱮᱦᱚᱛᱚ ᱪᱟᱞᱟᱣ ᱠᱟᱛᱮᱜ ᱫᱚ ᱚᱱᱟ ᱡᱤᱱᱤᱥ ᱴᱟ ᱠᱚᱫᱚ ᱠᱚ ᱠᱟᱹᱢᱤᱭᱮᱫ ᱜᱮᱭᱟ ᱥᱮ ᱢᱟᱹᱭ ᱵᱟᱹᱵᱩ ᱛᱟᱠᱚ᱾
ᱦᱮᱸ
ᱦᱮᱸᱥᱮ ᱵᱟᱝ ᱞᱟ. ᱭ ᱵᱤᱱ ᱥᱮ?